ᱡᱚᱦᱟᱨ ᱜᱮ᱾
ᱦᱮᱞᱳ᱾
ᱦᱮᱸ ᱦᱮᱸ ᱜᱚᱢᱠᱮ ᱡᱚᱦᱟᱨ ᱜᱮ᱾ ᱦᱮᱸ ᱜᱚᱝᱠᱮ ᱟᱸᱡᱚᱢ ᱦᱮᱸ ᱥᱟᱹᱜᱩᱱ ᱥᱮᱛᱟᱜ᱾
ᱦᱮᱸ᱾ ᱦᱮᱸᱛᱚ ᱜᱚᱢᱠᱮ ᱵᱮᱥ ᱵᱟᱲᱟᱭ ᱜᱮᱭᱟᱵᱮᱱ ᱛᱚ?
ᱦᱮᱸ ᱜᱚᱢᱠᱮ ᱱᱤᱭᱟᱹ ᱜᱷᱟᱹᱲᱤ ᱫᱚᱞᱤᱧ ᱵᱮᱥ ᱵᱟᱲᱟᱭ ᱜᱮᱭᱟ᱾ ᱪᱟᱸᱫᱳ ᱵᱚᱸᱜᱟᱣᱟᱜ ᱫᱟᱭᱟᱛᱮ᱾
ᱛᱟᱦᱮᱸ ᱞᱮᱱᱠᱷᱟᱱ ᱜᱮ ᱱᱟᱯᱟᱭ᱾ ᱦᱮᱸ ᱜᱚᱝᱠᱮ ᱟᱹᱞᱤᱧ ᱦᱚᱸ ᱱᱤᱛᱚᱜ ᱫᱚ ᱜᱚᱝᱠᱮ ᱟᱯᱮᱥᱮᱫ ᱦᱚᱭ ᱪᱮᱫ ᱠᱟ, ᱫᱟᱜ ᱫᱟᱭ ᱫᱟᱭ ᱥᱮ ᱵᱟᱝ?
ᱦᱮᱸ ᱜᱚᱝᱠᱮ ᱫᱟᱜ ᱵᱟᱲᱟ ᱜᱚᱫ ᱠᱮᱫᱟᱭ ᱥᱮᱛᱟᱜ ᱨᱮ ᱯᱷᱤᱲᱤ ᱯᱷᱤᱲᱤ ᱢᱤᱫ ᱵᱟᱨᱭᱟ ᱫᱚ ᱦᱟᱸᱜ᱾
ᱚ ᱟᱪᱪᱷᱟ ᱟᱪᱪᱷᱟ ᱟᱪᱪᱷᱟ ᱦᱮᱸ ᱛᱚ᱾ ᱦᱮᱸ ᱟᱞᱮ ᱟᱞᱮ ᱱᱚᱛᱮ ᱦᱚᱸ ᱱᱚᱠᱟ ᱛᱟ ᱦᱮᱸ ᱥᱮᱛᱟᱜ ᱨᱮᱫᱚ ᱠᱟᱹᱴᱤᱡ-ᱮ ᱫᱟᱜ ᱵᱟᱲᱟ ᱠᱮᱫ ᱜᱮᱭᱟ᱾ ᱮ ᱱᱤᱛᱚᱜ ᱫᱚᱭ ᱦᱟᱯᱮ ᱦᱮᱸ ᱯᱚᱨᱤᱥᱠᱟᱨ ᱦᱟᱛᱟᱲ ᱟᱠᱟᱫᱟ ᱨᱤᱢᱤᱞ ᱫᱚ ᱧᱮᱞ ᱧᱟᱢᱚᱜ ᱠᱟᱱᱟᱭ ᱠᱤᱱᱛᱩ ᱱᱚᱣᱟ ᱫᱟᱜ ᱫᱚ ᱵᱟᱝ ᱡᱚᱨᱚᱜ ᱠᱟᱱᱟ ᱟᱨ ᱫᱟᱜ ᱫᱚᱭ ᱫᱟᱜᱽ ᱜᱮᱭᱟ ᱱᱟᱜᱠᱷᱟᱱ᱾ ᱦᱮᱸ ᱱᱤᱛᱳᱜ ᱫᱚ ᱵᱟᱭ ᱫᱟᱜ ᱮᱫᱟ ᱛᱷᱚ᱾ ᱦᱮᱸ ᱛᱟᱦᱚᱞᱮ ᱜᱚᱢᱠᱮ ᱵᱟᱹᱥᱭᱟᱹᱢ ᱵᱟᱲᱟ ᱠᱚᱫᱚ ᱦᱩᱭᱱᱟ ᱥᱮ ᱟᱹᱣᱨᱤ?
ᱟᱹᱣᱨᱤᱭᱟ ᱜᱚᱢᱠᱮ ᱛᱮᱦᱮᱧ ᱫᱚ ᱚ ᱜᱚᱝᱠᱮ ᱮᱠᱷᱚᱱᱳ ᱟᱹᱨᱤ ᱮᱱᱮ ᱡᱚᱢ ᱠᱚᱫᱚ ᱦᱩᱭᱩᱜᱼᱟ ᱟᱨᱠᱤ ᱟᱫᱚ ᱛᱮᱭᱟᱨᱚᱜ ᱠᱟᱱᱟ ᱟᱨᱠᱤ᱾
ᱦᱮᱸ ᱦᱮᱸ ᱦᱮᱸᱛᱚ᱾ ᱛᱟᱦᱞᱮ ᱜᱚᱝᱠᱮ ᱚᱱᱮ ᱦᱮᱸ ᱪᱟᱥ ᱠᱟᱹᱢᱤ ᱠᱚᱫᱚ ᱛᱤᱱᱟᱹᱜ ᱫᱷᱟᱹᱵᱤᱡ ᱪᱮᱫ ᱞᱮᱠᱟᱭᱱᱟ? ᱦᱮᱸ ᱦᱩᱭᱱᱟ ᱥᱮ ᱟᱹᱨᱤ ᱮᱦᱚᱵᱚᱜ-ᱟ ᱮᱠᱷᱚᱱᱚ?
ᱜᱚᱢᱠᱮ ᱪᱟᱥ ᱠᱟᱹᱢᱤ ᱠᱚᱫᱚ ᱦᱟᱸᱜ ᱮᱛᱚᱦᱚᱵ ᱜᱚᱫ ᱟᱠᱟᱱᱟ᱾
ᱚ᱾
ᱦᱮᱸ ᱛᱚ᱾ ᱦᱮᱸ ᱜᱚᱝᱠᱮ ᱟᱞᱮ ᱦᱚᱸᱞᱮ ᱮᱛᱚᱦᱚᱵ ᱟᱠᱟᱫᱟ᱾ ᱛᱟᱨᱯᱚᱨ ᱮᱸᱜ ᱱᱚᱣᱟ ᱡᱟᱦᱟᱸ ᱦᱟᱹᱠᱩ ᱠᱚᱠᱚ ᱨᱟᱠᱟᱵ ᱠᱟᱱᱟ ᱠᱚ, ᱥᱟᱵ ᱦᱩᱭᱩᱜ ᱠᱟᱱ ᱥᱮ ᱩᱱᱠᱩ ᱜᱚᱝᱜᱷᱟ ᱠᱚᱠᱚ ᱠᱷᱮᱛ ᱠᱚᱨᱮ ᱠᱚ ᱧᱟᱢᱚᱜᱼᱟ, ᱵᱟᱹᱫᱽ ᱠᱷᱮᱛ ᱠᱚᱨᱮ ᱜᱚᱸᱜᱷᱟ ᱠᱟᱴᱠᱚᱢ ᱪᱮᱫ ᱞᱮᱠᱟ ᱱᱩᱠᱩ ᱦᱮᱱᱟᱜ ᱠᱚᱣᱟ ᱥᱮ ᱮᱸᱜ ᱵᱟᱝᱠᱚ ᱧᱮᱞ ᱧᱟᱢᱚᱜ ᱠᱟᱱᱟ?
ᱜᱚᱝᱜᱷᱟ ᱠᱚᱫᱚ ᱦᱟᱸᱜ ᱧᱟᱢ ᱫᱚᱠᱚ ᱧᱟᱢᱚᱜ ᱠᱟᱱ ᱜᱮᱭᱟ ᱦᱟᱸᱜ ᱡᱟᱦᱟᱸ ᱵᱟᱹᱫᱽ ᱠᱚᱨᱮ ᱟᱲᱮ ᱠᱚᱨᱮ, ᱟᱲᱮ ᱫᱷᱟᱨᱮ ᱠᱚᱨᱮ ᱟᱨᱠᱤ᱾
ᱦᱮᱸ ᱦᱮᱸ᱾
ᱟᱫᱚ ᱚᱱᱠᱟ ᱜᱮ ᱟᱫᱚ ᱟᱨ ᱢᱤᱫ ᱵᱟᱨ ᱫᱚᱠᱚ ᱟᱹᱜᱩᱭᱮᱫ ᱠᱚᱣᱟ ᱚᱲᱟᱜ ᱦᱚᱲ᱾ ᱟᱨ ᱚ ᱚᱱᱠᱟ ᱫᱚ ᱡᱟᱹᱥᱛᱤ ᱧᱚᱜ ᱫᱚ ᱟᱫᱚ ᱵᱟᱠᱚ ᱯᱟᱸᱡᱟᱭᱮᱫ ᱠᱚᱣᱟ ᱛᱚ ᱟᱫᱚ ᱚᱱᱮ ᱡᱟᱦᱟᱸ ᱠᱟᱹᱢᱤ ᱦᱚᱲ ᱛᱚ ᱠᱟᱹᱢᱤ ᱠᱚ ᱨᱮ ᱱᱤᱛᱚᱜ ᱫᱚ ᱵᱮᱥᱛᱚ ᱢᱮᱭᱟ ᱢᱮᱱᱟᱜ ᱠᱚᱣᱟ ᱛᱚ, ᱦᱩᱲᱩ ᱨᱚᱦᱚᱭ ᱠᱚᱨᱮ ᱾
ᱦᱚᱸ ᱦᱚᱸ ᱦᱚᱸ ᱾ ᱚᱱᱮ ᱚᱱᱠᱟᱭ ᱜᱮ ᱾
ᱟᱫᱚᱼᱼ
ᱦᱮᱸᱜ ᱾ ᱦᱳᱭ ᱛᱟᱦᱞᱮ ᱜᱚᱢᱠᱮ ᱟᱢ ᱚᱱᱛᱮ ᱱᱩᱠᱩ ᱮ ᱦᱳᱭ ᱾ ᱟᱪᱪᱷᱟ ᱦᱩᱭᱮᱜᱼᱟ ᱥᱮ ᱵᱟᱝ
ᱜᱚᱝᱠᱮ ᱟᱵᱤ ᱱᱟᱜ ᱴᱟᱣᱟᱨ ᱡᱟᱹᱱᱤᱡ ᱠᱷᱟᱱ ᱱᱮᱴᱣᱟᱨᱠ ᱯᱨᱚᱵᱞᱮᱢ ᱮᱫ ᱛᱟᱵᱤᱱᱟ?
ᱚ ᱦᱮᱸ ᱱᱤᱛ ᱵᱮᱱ ᱟᱸᱡᱚᱢᱫᱟ ᱦᱮᱞᱳᱼᱼ
ᱦᱮᱸ ᱦᱮᱸ ᱾
ᱚ ᱦᱮᱸ᱾
ᱪᱮᱫ ᱵᱤᱱ ᱞᱟᱹᱭ ᱠᱮᱜᱼᱟ?
ᱦᱮᱸ ᱞᱟᱹᱭ ᱫᱟᱞᱤᱧᱼᱼ ᱜᱚᱸᱜᱷᱟ ᱠᱟᱴᱠᱚᱢ ᱠᱚ ᱛᱚ ᱦᱮᱱᱟᱜ ᱠᱚᱣᱟ ᱥᱟᱶᱛᱮ ᱠᱚ ᱦᱟᱹᱠᱩ ᱠᱚᱠᱚ ᱧᱮᱞᱚᱜ ᱜᱮᱭᱟ ᱛᱚ ᱵᱟᱹᱫᱽ ᱠᱷᱮᱛᱼᱼ ᱠᱚᱨᱮᱜ, ᱥᱟᱶᱛᱮᱼᱼ ᱦᱮᱸ ᱵᱟᱸᱫᱽ ᱠᱷᱚᱱᱟᱜ ᱦᱚᱸ ᱠᱚ ᱱᱚᱝᱠᱟ ᱠᱚ ᱡᱚᱠᱷᱚᱱ ᱫᱟᱜ ᱠᱚ ᱟᱬᱜᱚᱱᱟ ᱨᱟᱠᱟᱵᱚᱜ ᱜᱮᱭᱟ ᱠᱚ ᱾ ᱟᱞᱮ ᱱᱚᱛᱮ ᱫᱚ ᱟᱹᱰᱤ ᱡᱟᱹᱥᱛᱤ ᱜᱮᱞᱮ ᱥᱟᱵ ᱠᱚᱜᱮᱭᱟ ᱛᱚ ᱦᱮᱸ᱾ ᱛᱟᱞᱦᱮ ᱟᱯᱮ ᱥᱮᱫ ᱫᱚ ᱱᱩᱠᱩ ᱦᱟᱹᱠᱩ ᱠᱚᱫᱚ ᱯᱮ ᱥᱟᱵᱮᱫ ᱠᱚᱣᱟ ᱥᱮ ᱵᱟᱝᱟ, ᱥᱮ ᱵᱟᱝᱠᱚ ᱧᱮᱞ ᱧᱟᱢᱚᱜ ᱠᱟᱱᱟ ᱱᱤᱛᱚᱜ ᱫᱚ?
ᱜᱚᱝᱠᱮ ᱟᱫᱚ ᱥᱟᱵ ᱫᱚ ᱥᱟᱵ ᱦᱩᱭᱩᱜᱼᱼ ᱠᱟᱱ ᱜᱮᱭᱟ ᱦᱟᱜ ᱾
ᱟᱫᱚ ᱡᱟᱦᱟᱸ ᱛᱤᱨ ᱠᱚᱨᱮ ᱠᱟᱹᱢᱤᱼᱼ ᱢᱟ ᱱᱤᱛᱚᱜ ᱢᱟ ᱦᱩᱲᱩ ᱨᱚᱦᱚᱭ ᱠᱚ ᱨᱮ ᱵᱮᱥᱛᱚ ᱢᱮᱱᱟᱜ ᱞᱮᱭᱟ, ᱟᱨᱠᱤ ᱟᱫᱚᱼᱼ ᱮᱸ ᱡᱚᱠᱷᱚᱱᱼᱼ
ᱠᱟᱹᱢᱤ ᱠᱚ ᱦᱟᱸᱜ ᱯᱷᱟᱠᱟ ᱞᱮ ᱧᱟᱢᱟ ᱦᱟᱸᱜ, ᱟᱫᱚ ᱞᱮ ᱪᱟᱞᱟᱜᱼᱟ ᱚᱝᱠᱟᱜ ᱜᱮ ᱡᱮᱢᱚᱱ ᱦᱚᱞᱟ ᱢᱤᱫ ᱫᱷᱟᱣ ᱞᱮᱼᱼ ᱪᱟᱞᱟᱣ ᱞᱮᱱᱟ, ᱟᱫᱚ ᱚᱱᱠᱟ ᱜᱮ ᱛᱮᱦᱮᱧ ᱫᱚ ᱦᱟᱸᱜ ᱵᱟᱞᱮ ᱪᱟᱞᱟᱣ ᱫᱟᱲᱮᱭᱟᱜᱼᱟ ᱦᱟᱸᱜ ᱾ ᱩᱱᱫᱳ ᱜᱟᱯᱟ ᱚᱱᱠᱟ ᱪᱟᱞᱟᱣ ᱦᱩᱭᱩᱜᱼᱟ ᱾
ᱚᱸ ᱦᱮᱸ ᱛᱚ ᱛᱟᱯᱚᱨᱮ ᱟᱞᱮ ᱴᱷᱮᱱ ᱱᱚᱝᱠᱟ ᱤᱭᱟᱹ ᱦᱚᱸ ᱦᱮᱱᱟᱜᱼᱟᱼᱼ ᱜᱟᱹᱰᱤᱭᱟᱹ ᱠᱚ ᱥᱟᱶᱛᱮ ᱱᱚᱣᱟᱼᱼ ᱜᱟᱰᱟ ᱠᱚ ᱦᱚᱸ ᱦᱮᱱᱟᱜᱼᱟ, ᱡᱟᱦᱟᱸ ᱠᱟᱹᱴᱤᱡ ᱧᱚᱜ ᱜᱮᱭᱟ ᱾ ᱱᱚᱣᱟ ᱡᱟᱹᱯᱩᱫ ᱨᱮᱜᱮ ᱩᱛᱩᱜᱼᱟ ᱛᱟᱞᱦᱮ ᱚᱱᱮ ᱚᱸᱰᱮᱼᱼ ᱟᱹᱰᱤ ᱨᱚᱠᱚᱢᱟᱜ ᱡᱟᱦᱟᱸ ᱦᱟᱹᱠᱩ ᱥᱟᱵᱟᱜ ᱠᱚ ᱞᱟᱹᱭᱮᱫᱟ ᱥᱤᱭᱟᱹᱲᱟ ᱠᱚ ᱦᱮᱸ, ᱛᱟᱯᱚᱨᱮ ᱪᱮᱫ ᱠᱚᱠᱚ ᱞᱟᱹᱭᱟ ᱠᱚ ᱾ ᱦᱮᱸ ᱟᱞᱮ ᱫᱚ ᱵᱟᱞᱮ ᱥᱟᱵ ᱠᱚᱣᱟ ᱚᱱᱠᱟ ᱟᱛᱩ ᱦᱚᱲᱜᱮ ᱟᱹᱰᱤ ᱡᱟᱹᱥᱛᱤ ᱠᱚ ᱥᱟᱵ ᱠᱚᱣᱟ, ᱚᱸᱰᱮ ᱠᱚ ᱚᱰᱟᱣ ᱦᱚᱴᱚ ᱠᱟᱜᱼᱟ ᱠᱚᱼᱼ ᱡᱚᱛᱚ ᱜᱮ ᱱᱚᱝᱠᱟ ᱜᱷᱟᱹᱴᱤ ᱠᱚ ᱡᱩᱛ ᱠᱟᱫᱟ ᱜᱟᱰᱟᱨ ᱨᱮ ᱛᱟᱞᱦᱮᱼᱼ ᱯᱨᱚᱛᱛᱮᱠ ᱫᱤᱱ ᱱᱚᱝᱠᱟ ᱢᱟᱸᱡᱟᱱ ᱟᱹᱭᱩᱵ ᱠᱚ ᱚᱰᱟᱣ ᱦᱚᱴᱚ ᱠᱟᱜᱼᱟ, ᱥᱮᱛᱟᱜ ᱵᱷᱩᱨ ᱛᱮᱠᱚ ᱪᱟᱞᱟᱜᱼᱟ ᱾ ᱦᱟᱹᱠᱩ ᱪᱷᱟᱠᱟᱣ ᱠᱟᱛᱮᱜ ᱠᱚ ᱦᱤᱡᱩᱜ ᱟᱠᱚ ᱾
ᱟᱪᱪᱷᱟ ᱾
ᱦᱮᱸ ᱛᱟᱨᱯᱚᱨᱮ ᱟᱞᱮᱼᱼ ᱱᱚᱝᱠᱟ ᱦᱟᱹᱠᱩ ᱵᱟᱹᱲᱥᱤ ᱠᱚ ᱦᱚᱸ ᱞᱮ ᱪᱟᱞᱟᱜ ᱜᱮᱭᱟ ᱜᱟᱰᱟ ᱠᱚᱛᱮ ᱾ ᱛᱟᱞᱦᱮ ᱜᱚᱝᱠᱮ ᱟᱯᱮ, ᱱᱚᱣᱟ ᱯᱷᱟᱠᱟ ᱥᱩᱢᱟᱹᱭ ᱠᱚᱫᱚ ᱦᱟᱹᱠᱩ ᱠᱚ ᱯᱮ ᱵᱟᱹᱲᱥᱤ ᱠᱚᱣᱟ ᱥᱮ ᱵᱟᱝ?
ᱦᱮᱸ ᱜᱚᱝᱠᱮ ᱵᱟᱲᱥᱤ ᱫᱚ ᱵᱟᱲᱥᱤ ᱦᱩᱭᱩᱜ ᱜᱮᱭᱟ ᱟᱫᱚ ᱱᱤᱛᱚᱜ ᱫᱚ ᱦᱟᱸᱜ ᱱᱤᱭᱟᱹ ᱜᱷᱟᱹᱲᱤᱡ ᱫᱚ ᱵᱟᱞᱮ ᱵᱟᱲᱥᱤᱭᱮᱫ ᱠᱚᱣᱟ᱾
ᱟᱫᱚᱻ ᱦᱩᱸ ᱠᱚᱴᱟ ᱫᱤᱱ ᱚᱱᱮ ᱟᱥᱤᱱ ᱵᱚᱸᱜᱟ ᱥᱮᱫ ᱞᱮ ᱵᱟᱬᱥᱤ ᱠᱚᱣᱟ ᱫᱚᱢᱮ ᱟᱫᱚ ᱩᱱᱫᱚ᱾ ᱵᱷᱟᱫᱚᱨ ᱵᱚᱸᱜᱟ,
ᱟᱻ ᱪᱷᱟ᱾
ᱩᱱ ᱥᱚᱢᱚᱭ ᱫᱚ ᱵᱷᱟᱫᱚᱨ ᱥᱤᱛᱩᱝ ᱠᱟᱱᱟᱭ, ᱵᱷᱟᱫᱚᱨ ᱵᱚᱸᱜᱟ ᱫᱚᱢᱮ ᱥᱤᱛᱩᱝ ᱠᱟᱱᱟᱭ, ᱩᱱ ᱩᱱ ᱥᱤᱛᱩᱝᱟᱭ᱾ ᱥᱤᱛᱩᱝ ᱨᱮᱫᱚᱞᱮ ᱵᱟᱬᱥᱤ ᱞᱮᱠᱷᱟᱱ ᱟᱫᱚ ᱩᱱ ᱥᱢᱟᱹᱭ ᱦᱟᱹᱠᱩ ᱦᱚᱸᱠᱚ ᱡᱚᱢᱟ ᱟᱨᱠᱤ᱾
ᱚ, ᱟᱪᱪᱷᱟ ᱟᱪᱪᱷᱟ ᱪᱷᱟ ᱦᱮᱸ᱾ ᱦᱮᱸ ᱛᱟᱨᱯᱚᱨᱮ ᱜᱚᱝᱠᱮ ᱟᱞᱮ ᱱᱚᱸᱰᱮ ᱮᱸ ᱟᱹᱰᱤ ᱢᱟᱨᱟᱝ ᱵᱟᱸᱫᱽᱜᱮ ᱦᱮᱱᱟᱜ-ᱟ ᱟᱞᱮ ᱟᱹᱛᱩ ᱨᱮᱱᱟᱜ ᱵᱟᱸᱫᱽ ᱠᱟᱱ ᱜᱮᱭᱟ ᱛᱟᱞᱦᱮ ᱱᱚᱝᱠᱟ, ᱩᱸᱜ ᱵᱟᱹᱲᱥᱤ ᱨᱮᱱᱟᱜ ᱴᱤ ᱴᱤᱠᱤᱴ ᱫᱤᱭᱮ ᱵᱟᱹᱲᱥᱤ ᱞᱮ ᱫᱚᱦᱚᱭ ᱜᱮᱭᱟ ᱟᱹᱰᱤ ᱥᱟᱜᱤᱧ ᱥᱟᱜᱤᱧ ᱠᱷᱚᱱᱟᱜ ᱦᱚᱸ ᱦᱚᱲ ᱠᱚᱠᱚ ᱦᱤᱡᱩᱜ ᱜᱮᱭᱟ ᱵᱟᱹᱲᱥᱤ ᱛᱮ᱾ ᱛᱟᱞᱦᱮ ᱜᱚᱝᱠᱮ ᱟᱨ ᱥᱮᱫ ᱱᱚ-ᱱᱚᱝᱠᱟ ᱠᱚ ᱫᱚᱦᱚᱭ ᱜᱮᱭᱟ ᱥᱮ ᱵᱟᱝ ᱴᱤᱠᱤᱴ ᱫᱤᱭᱮ? ᱡᱟᱭᱜᱟ ᱨᱮᱞᱤᱧ ᱟᱸᱡᱚᱢ ᱠᱟᱫᱟ ᱟᱯᱮ ᱚᱸᱰᱮ ᱥᱮ ᱟᱯᱮ ᱫᱷᱟᱨᱮ ᱯᱟᱥᱮ ᱮᱸᱻ ᱦᱟᱹᱠᱩ ᱵᱟᱹᱲᱥᱤ ᱠᱚ
ᱦᱮᱸ ᱜᱚᱝᱠᱮ ᱦᱩᱭᱩᱜ ᱜᱮᱭᱟ, ᱟᱞᱮ ᱱᱚᱣᱟ ᱠᱚᱨᱮ ᱦᱚᱸ ᱚᱝᱠᱟ ᱴᱤᱠᱤᱴ ᱫᱤᱭᱮ ᱵᱟᱬᱥᱤ ᱮᱸᱻᱜ, ᱫᱚᱦᱚ ᱫᱚᱠᱚ ᱫᱚᱦᱚᱭ ᱜᱮᱭᱟ ᱡᱟᱦᱟᱸ ᱴᱤᱠᱤᱴ ᱯᱩᱭᱥᱟᱹ ᱫᱤᱭᱮ ᱟᱨᱠᱤ᱾
ᱦᱮᱸ ᱦᱮᱸ᱾
ᱟᱫᱚ ᱱᱚᱣᱟ ᱦᱳᱭ, ᱱᱚᱣᱟ ᱠᱚᱫᱚ ᱦᱩᱭᱩᱜ ᱠᱟᱱ ᱜᱮᱭᱟ ᱟᱨ ᱥᱟᱢᱱᱟ ᱥᱟᱢᱱᱤ ᱟᱞᱮ ᱥᱮᱫ ᱫᱚ ᱫᱚᱢᱮ ᱜᱮ ᱦᱩᱭᱩᱜ-ᱟ ᱚᱱᱟ ᱫᱚ᱾ ᱟᱫᱚ ᱱᱮᱛᱟᱨ ᱫᱚ ᱵᱟ, ᱚᱱᱟ ᱫᱚ ᱦᱟᱸᱜ ᱦᱟᱱᱮ ᱵᱷᱟᱫᱚᱨ ᱵᱚᱸᱜᱟ ᱥᱮᱫ ᱠᱚ ᱴᱤᱠᱤᱴ ᱠᱚ ᱫᱚᱦᱚᱭᱟ ᱟᱨᱠᱤ᱾
ᱦᱳᱭ ᱦᱳᱭ ᱦᱳᱭ ᱮᱸᱻ᱾ ᱦᱮᱸ ᱱᱤᱛᱳᱜ ᱫᱟᱜ ᱠᱚᱦᱚᱸ ᱢᱟᱱᱮ ᱵᱟᱱ ᱠᱚ ᱟᱹᱣᱨᱤ ᱯᱮᱨᱮᱡᱚᱜ-ᱟ ᱩᱱ ᱛᱮᱫᱚ ᱟᱨᱦᱚᱸ ᱠᱟᱹᱴᱤᱡ ᱯᱮᱨᱮᱡᱚᱜ-ᱟ ᱫᱟᱜ᱾ ᱡᱟᱹᱯᱩᱫ ᱛᱮ ᱦᱩᱸ᱾
ᱦᱚᱸ᱾
ᱛᱟᱯᱚᱨ ᱜᱚᱝᱠᱮ ᱱᱤᱛᱳᱜ ᱵᱮᱱ ᱧᱮᱞ ᱠᱚᱣᱟ ᱩᱝᱠᱩ ᱮᱸ, ᱢᱟᱴᱷ ᱠᱚᱨᱮᱜ ᱥᱮ ᱠᱷᱮᱛ ᱠᱚᱨᱮᱜ ᱡᱟᱦᱟᱸ ᱜᱚᱝᱜᱷᱟ, ᱨᱚᱠᱚᱡ ᱠᱚ ᱥᱮ ᱡᱟᱦᱟᱸ ᱮᱸᱜ ᱪᱟᱹᱥᱤᱨ ᱵᱚᱱᱫᱷᱩ ᱵᱚᱱ ᱢᱮᱛᱟ ᱠᱚ ᱠᱟᱱᱟ ᱠᱤᱪᱩᱣᱟᱹ ᱠᱚ ᱱᱩᱠᱩ ᱟᱹᱰᱤ ᱡᱤ ᱠᱚ ᱠᱚᱢ ᱧᱚᱜ ᱠᱟᱱᱟ ᱥᱮ ᱠᱚᱢ ᱧᱚᱜ ᱠᱚ ᱧᱮᱞ ᱧᱟᱢᱚᱜ ᱠᱟᱱᱟ, ᱮᱸ ᱚᱱ ᱛᱟᱞᱦᱮ ᱚᱱ-ᱚᱱᱟ ᱵᱟᱝ, ᱵᱟᱨᱮᱛᱮ ᱟᱵᱮᱱ ᱡᱩᱫᱤ ᱡᱟᱸᱦᱟᱱᱟᱜ ᱵᱮᱱ ᱵᱟᱲᱟᱭ ᱠᱷᱟᱱ ᱞᱟᱹᱭ ᱵᱮᱱ ᱪᱮᱫ ᱞᱟᱹᱜᱤᱫ ᱛᱮ ᱩᱱᱟᱹᱜ ᱟᱨᱠᱤ ᱵᱟᱝ ᱛᱚ ᱧᱮᱞ ᱧᱟᱢᱚᱜ ᱠᱟᱱᱟ, ᱦᱩᱸ᱾ ᱞᱟᱦᱟ ᱛᱮᱫᱚ ᱟᱹᱰᱤ ᱡᱟᱹᱥᱛᱤ ᱠᱚ ᱧᱮᱞᱚᱜ ᱛᱟᱦᱮᱸᱫ᱾
ᱟᱫᱚ ᱜᱚᱝᱠᱮ ᱪᱮᱫ ᱞᱤᱧ ᱞᱟᱹᱭᱟ ᱟᱱᱟ ᱟᱹᱞᱤᱧᱟᱜ ᱢᱮᱱ ᱫᱚᱦᱚ ᱱᱮᱛᱟᱨ ᱢᱟ ᱚᱝᱠᱟ ᱫᱟᱜ ᱦᱚᱸ ᱵᱟᱝ, ᱵᱟᱭ ᱫᱟᱜᱫᱟ ᱥᱮ ᱵᱟᱭ ᱡᱟᱹᱲᱤᱭᱟᱵᱚᱱ ᱠᱟᱱᱟ ᱜᱚᱴ ᱢᱟ, ᱵᱟᱱ ᱦᱚᱸ ᱵᱟᱝ ᱵᱟᱝᱴᱱ ᱠᱟᱱᱟ᱾ ᱵᱟᱝ ᱩᱱᱟᱹᱜ ᱵᱟᱝ ᱵᱟᱱᱚᱜ ᱠᱟᱱᱟ ᱟᱨᱠᱤ, ᱩᱱ ᱥᱚᱢᱚᱭ ᱵᱟᱹᱱᱩᱜ ᱛᱟᱦᱮᱸᱷ-ᱟ ᱡᱮᱢᱚᱱ ᱜᱟᱰᱟ, ᱯᱩᱠᱷᱨᱤ ᱡᱚᱛᱚ ᱰᱩᱵᱩᱡ ᱢᱟᱱᱮ ᱰᱩᱵᱩᱡ ᱜᱚᱫᱚᱜ ᱛᱟᱦᱮᱸᱜ-ᱟ ᱟᱨᱠᱤ᱾ ᱟᱨ ᱱᱮᱛᱟᱨ ᱢᱟ ᱚᱝᱠᱟ ᱵᱟᱭ ᱫᱟᱜ ᱟᱵᱚᱱ ᱠᱟᱱᱟ᱾ ᱟᱫᱚ᱾ ᱟᱨ ᱛᱟᱯᱚᱨᱮ ᱟᱨ ᱢᱤᱫᱴᱟᱝ ᱠᱟᱛᱷᱟ ᱫᱚ ᱦᱩᱭᱩᱜ ᱠᱟᱱᱟ ᱚᱱᱮ ᱡᱚᱛᱚ ᱨᱚᱠᱚᱢ ᱡᱟᱦᱟᱸ ᱡᱤᱵᱽ-ᱡᱤᱭᱟᱹᱞᱤ ᱦᱮᱸ ᱩᱱᱠᱩ ᱦᱚᱸ ᱧᱮᱞ ᱠᱚᱵᱤᱱ ᱥᱮ ᱡᱚᱛᱚ ᱪᱮᱬᱮ ᱠᱚ, ᱤᱭᱟᱹ ᱠᱚ, ᱡᱚᱛᱚ ᱠᱚ ᱠᱚᱢ ᱪᱟᱵᱟ ᱟᱠᱟᱱᱟ ᱯᱟᱹᱦᱤᱞ ᱠᱷᱚᱱ ᱫᱚ᱾
ᱦᱳᱭ ᱡᱳᱭ ᱦᱳᱭ᱾
ᱟᱨ ᱦᱟᱹᱠᱩ ᱜᱚᱝᱜᱷᱟ ᱠᱟᱴᱠᱚᱢ ᱫᱚ ᱦᱩᱭᱩᱜ ᱠᱟᱱᱟ ᱠᱚ ᱮᱸᱜ ᱧᱮᱞ ᱫᱟᱹᱵᱤᱱ ᱛᱚ ᱜᱚᱴᱟ ᱵᱟᱹᱫᱽ ᱠᱚᱨᱮ ᱦᱚᱸ ᱧᱮᱞ ᱫᱟᱹᱵᱤᱱ ᱜᱚᱴᱟ ᱥᱟᱨ ᱵᱤᱥ ᱮᱭ ᱥᱚᱵ ᱡᱤᱱᱤᱥ ᱡᱟᱦᱟᱸ ᱦᱮᱸ ᱩᱱ ᱥᱚᱢᱚᱭ ᱜᱩᱨᱤᱡ ᱥᱮ ᱠᱷᱚᱛ ᱵᱚᱱ ᱮᱢᱟᱜ ᱛᱟᱦᱮᱸᱫ ᱚᱱᱟ ᱠᱚᱫᱚ ᱵᱟᱝ ᱮᱢ ᱠᱟᱛᱮᱫ ᱱᱤᱛᱚᱜ ᱫᱚ ᱥᱟᱨ ᱪᱮᱛ ᱛᱟᱱ ᱮᱸ ᱵᱮᱥᱤ ᱵᱚᱱ ᱥᱟᱨ ᱨᱚᱠᱚᱢ ᱵᱚᱱ ᱵᱮᱵᱚᱦᱟᱨ ᱠᱟᱱᱟ ᱥᱮ ᱚᱱᱟ ᱠᱚ ᱫᱤᱠ ᱠᱷᱚᱱ ᱦᱚᱳᱭᱛᱚ ᱫᱩᱥᱤᱛᱚᱜ ᱠᱟᱱ ᱢᱟᱱᱮ ᱦᱟᱥᱟ ᱡᱟᱭᱜᱟ ᱠᱚᱦᱚᱸ ᱫᱩᱥᱤᱛᱚᱜ ᱠᱟᱱ ᱠᱷᱟᱹᱛᱤᱨ ᱥᱮ ᱪᱮᱫ? ᱠᱟᱴᱠᱚᱢ, ᱵᱚᱸᱜᱟ ᱠᱚᱫᱚ ᱩᱱᱟᱹᱜ ᱫᱚ ᱵᱟᱠᱚ ᱧᱮᱞᱚᱜ ᱠᱟᱱᱟ᱾ ᱟᱹᱞᱤᱧ ᱫᱚᱞᱤᱧ ᱢᱚᱱᱮᱭᱟ ᱚᱱᱟ ᱜᱮ ᱡᱟᱱᱤᱡ᱾
ᱦᱮᱸ ᱜᱚᱝᱠᱮ ᱦᱮᱸ, ᱟᱢ ᱡᱟᱦᱟᱢ ᱞᱟᱹᱭ ᱠᱮᱫᱟ ᱟᱞᱤᱧ ᱦᱮᱸ ᱢᱚᱱᱮ ᱛᱮᱦᱚᱸ ᱚᱱᱠᱟ ᱜᱮ ᱞᱟᱹᱭᱟ᱾ ᱡᱮ ᱟᱹᱰᱤ ᱨᱚᱠᱚᱢ ᱡᱟᱦᱟᱸ ᱥᱟᱨ ᱠᱤᱴᱱᱟᱥᱚᱠ᱾ ᱵᱤᱥ ᱠᱚᱱ ᱮᱢᱟᱜ ᱠᱟᱱ ᱛᱟᱦᱚᱞᱮ ᱚᱱᱟ ᱠᱟᱨᱚᱱ ᱛᱮᱦᱚᱸ ᱱᱩᱠᱩ ᱚᱱᱟ ᱵᱟᱝᱠᱚ ᱴᱮᱠᱟᱣ ᱫᱟᱲᱮᱜ ᱠᱟᱱᱟ ᱚᱱᱟ ᱨᱮᱱᱟᱜ ᱛᱟᱹᱭ ᱛᱮᱫ᱾ ᱛᱟᱦᱚᱞᱮ ᱟᱹᱰᱤ ᱜᱟᱱ ᱜᱮᱠᱚ ᱜᱩᱡᱩᱜ ᱠᱟᱱ ᱜᱮᱭᱟ᱾ ᱟᱨ ᱱᱩᱠᱩ ᱡᱟᱦᱟᱸᱭ ᱪᱮᱬᱮ ᱪᱩᱯᱲᱤ ᱵᱮᱱ ᱞᱟᱹᱭᱮᱫ ᱛᱮ ᱱᱮᱛᱟᱨ ᱫᱟᱨᱮ ᱯᱟᱞᱟ ᱠᱚ ᱛᱮᱱᱟᱜ ᱦᱚᱸ ᱠᱟᱹᱴᱤᱡ ᱚ ᱥᱚᱢᱚᱥᱥᱟ ᱦᱩᱭᱩᱜ ᱠᱟᱱᱟ ᱱᱚᱝᱠᱟ ᱦᱚᱸ ᱠᱚᱢᱚᱜ ᱠᱟᱱ ᱜᱮᱭᱟ ᱥᱟᱶᱛᱮ ᱱᱚᱣᱟ ᱦᱮᱸ ᱛᱟᱵᱚᱱ ᱞᱟᱹᱭ ᱠᱞᱟᱭᱢᱮᱴ ᱪᱮᱧᱡᱚᱜ ᱠᱟᱱᱟ ᱱᱚᱣᱟ ᱟᱵᱚᱣᱟᱜ ᱡᱟᱦᱟᱸ ᱦᱚᱭ ᱯᱟᱞᱴᱟᱣ ᱠᱷᱟᱹᱛᱤᱨ ᱛᱮᱦᱚᱸ᱾ ᱢᱟᱱᱮ ᱵᱟᱝᱠᱚ ᱴᱮᱠᱟᱣ ᱫᱟᱲᱮᱭᱟᱜ ᱠᱟᱱᱟ ᱠᱚ ᱦᱳ ᱠᱚ ᱢᱟᱱᱮ ᱠᱚ ᱟᱹᱰᱤ ᱜᱟᱱ ᱜᱮ ᱪᱮᱬᱮ ᱪᱩᱯᱲᱤ ᱦᱚ ᱠᱚᱣᱟ ᱩᱱᱠᱩ ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱵᱤᱨ ᱵᱩᱨᱩ ᱠᱚ ᱦᱮᱱᱟᱜᱼᱟ ᱥᱮ ᱟᱯᱮ ᱥᱮᱫ ᱡᱟᱭᱜᱟ ᱠᱟᱱ ᱜᱮᱭᱟ?
ᱜᱚᱝᱠᱮ ᱟᱞᱮ ᱥᱮᱫ ᱟᱫᱚ ᱵᱤᱨ ᱵᱩᱨᱩ ᱫᱚ ᱵᱤᱨ ᱢᱮᱱᱟᱜᱼᱟ ᱵᱩᱨᱩ ᱠᱚᱫᱚ ᱵᱟᱹᱱᱩᱜᱼᱟ ᱟᱨᱠᱤ᱾
ᱚ ᱟᱪᱪᱷᱟ ᱟᱪᱪᱷᱟ᱾ ᱦᱮᱸ ᱛᱚ ᱛᱟᱦᱚᱞᱮ ᱱᱤᱛᱳ ᱛᱚ ᱟᱹᱰᱤ ᱡᱟᱹᱥᱛᱤ ᱳᱫᱽ ᱯᱩᱴᱠᱟᱹ ᱠᱚ ᱦᱩᱭᱩᱜ ᱠᱟᱱ ᱛᱟᱞᱮᱭᱟ ᱟᱯᱮ ᱥᱮᱫ ᱫᱚᱯᱮ ᱦᱟᱞᱟᱝᱫᱟ ᱥᱮ ᱵᱟᱝ?
ᱦᱮᱸ ᱜᱚᱢᱠᱮ ᱦᱟᱞᱟᱝ ᱫᱚᱞᱮ ᱦᱟᱞᱟᱝ ᱮᱫ ᱜᱮᱭᱟ ᱦᱟᱸᱜ ᱟᱫᱚ ᱱᱤᱭᱟᱹ ᱜᱷᱟᱹᱲᱤ ᱫᱚ ᱦᱟᱸᱜ ᱢᱟᱱᱮ ᱯᱟᱨᱚᱢ ᱪᱟᱵᱟᱭᱮᱱᱟ ᱟᱨᱠᱤ ᱯᱩᱴᱠᱟᱹ ᱤᱭᱟᱹ ᱠᱚᱫᱚ ᱦᱟᱸᱜ ᱥᱤᱡᱤᱱ ᱡᱟᱦᱟᱸ᱾ ᱵᱟᱹᱭ ᱵᱟᱹᱭ ᱛᱮ ᱢᱟᱱᱮ ᱧᱟᱢ ᱫᱚᱠ ᱠᱚ ᱧᱟᱢᱚᱜ ᱠᱟᱱᱟ ᱟᱹᱰᱤ ᱠᱷᱟᱹᱰᱤ ᱠᱚᱢ ᱟᱨᱠᱤ᱾ ᱢᱟᱱᱮ ᱱᱟᱣᱟ ᱫᱚ ᱟᱹᱣᱨᱤᱭᱟ᱾
ᱦᱮᱸ᱾ ᱚ ᱦᱮᱸ ᱛᱚ᱾ ᱦᱮᱸ ᱟᱞᱮ ᱦᱚᱸ ᱵᱤᱨ ᱫᱤᱥᱚᱢ ᱠᱟᱱ ᱜᱮᱭᱟᱞᱮ ᱛᱟᱞᱦᱮ ᱟᱞᱮ ᱥᱮᱫ ᱦᱚᱸ ᱮᱸ ᱧᱟᱢ ᱫᱚᱠᱚ ᱧᱟᱢᱚᱜ ᱠᱟᱱ ᱜᱮᱭᱟ ᱛᱟᱦᱮ ᱱᱚᱣᱟ ᱮᱸ ᱠᱴᱟ ᱫᱤᱱ ᱟᱹᱰᱤ ᱡᱟᱹᱥᱛᱤ ᱜᱮ ᱩᱫᱽ ᱜᱮᱞᱮ ᱩᱛᱩᱭᱮᱫᱟ᱾ ᱦᱮᱸ ᱯᱷᱩᱴᱠᱟᱹ ᱠᱚᱫᱚ ᱦᱟᱠᱚᱭ ᱵᱟᱝᱠᱚ ᱧᱮᱞᱧᱟᱢᱚᱜ ᱠᱟᱱᱟ᱾ ᱩᱱᱠᱩ ᱯᱤᱫᱽᱨᱟᱹ ᱠᱚ ᱛᱟᱦᱮᱱᱟ ᱛᱚ ᱛᱟᱦᱮ ᱟᱹᱰᱤ ᱡᱟᱹᱥᱛᱤ ᱯᱟᱸᱡᱟ ᱠᱚ ᱦᱩᱭᱩᱜᱼᱟ ᱦᱮᱸ᱾ ᱟᱮ ᱛᱟᱦᱞᱮ ᱩᱱᱠᱩ ᱫᱚ ᱦᱟᱯᱮ ᱵᱟᱞᱮ ᱧᱟᱢ ᱟᱠᱟᱫ ᱠᱚᱣᱟ᱾
ᱦᱳᱭ᱾
ᱛᱟᱞᱦᱮ, ᱦᱮᱸ ᱜᱚᱝᱠᱮ ᱟᱯᱮᱭᱟᱜ ᱵᱤᱨ ᱠᱚᱨᱮ ᱫᱚ ᱪᱤᱞᱤ ᱱᱚᱝᱠᱟ ᱪᱮᱬᱮ ᱪᱩᱯᱲᱤ ᱡᱤᱭᱟᱹᱞᱤ ᱠᱚ ᱦᱮᱱᱟᱜ ᱠᱚᱣᱟ ᱡᱟᱹᱥᱛᱤ ᱫᱚ?
ᱱᱚᱣᱟ ᱠᱚᱨᱮ ᱪᱮᱬᱮ ᱪᱤᱯᱲᱤ ᱵᱚᱞᱛᱮ ᱚᱱᱠᱟ ᱠᱩᱞᱟᱹᱭ ᱢᱮᱱᱟᱜ ᱠᱚᱣᱟ᱾ ᱮᱸ ᱦᱟᱰᱜᱟᱨ ᱢᱮᱱᱟᱜ ᱠᱚᱣᱟ, ᱛᱟᱯᱚᱨᱮ ᱵᱤᱨ ᱥᱩᱠ ᱠᱨᱤ ᱢᱮᱱᱟᱜ ᱠᱚᱣᱟ, ᱛᱟᱯᱚᱨᱮ ᱦᱟᱹᱱᱠᱩ ᱢᱟᱨᱟᱝ ᱠᱚ ᱢᱚᱬᱮ ᱠᱟᱴᱟ ᱠᱚ ᱢᱮᱱᱟᱜ ᱠᱚᱣᱟ,
ᱦᱮᱸ᱾
ᱟᱨ ᱚᱱᱠᱟ ᱪᱮᱬᱮ ᱠᱚ ᱡᱟᱦᱟᱸ ᱯᱚᱛᱟᱢ ᱪᱮᱬᱮ, ᱚᱱᱠᱟᱱ ᱡᱤᱱᱤᱥ ᱠᱚ ᱢᱮᱱᱟᱜ ᱠᱚᱣᱟ ᱟᱨᱠᱤ ᱟᱨ ᱟᱯᱮᱭᱟᱜ ᱚᱱᱟ ᱠᱚᱨᱮ ᱫᱚ ᱟᱯᱮᱭᱟᱜ ᱵᱤᱨ
ᱦᱮᱸ ᱜᱚᱝᱠᱮ ᱦᱮᱸ ᱱᱩᱠᱩ ᱠᱟᱹᱴᱤᱡ ᱠᱟᱹᱴᱤᱡ ᱡᱟᱦᱟᱸᱭ ᱠᱩᱞᱟᱹᱭ ᱥᱮ ᱪᱮᱢᱮᱧ ᱮᱸ ᱱᱩᱠᱩ ᱛᱩᱭᱩ ᱦᱟᱰᱜᱟᱨ ᱠᱚ ᱦᱩᱭ ᱱᱩᱠᱩ ᱦᱚᱸ ᱦᱮᱱᱟᱜ ᱠᱚᱣᱟ᱾ ᱟᱨ ᱱᱩᱠᱩ ᱡᱟᱦᱟᱸ ᱵᱮᱱ ᱞᱟᱹᱭ ᱠᱮᱫᱟ ᱵᱤᱨ ᱥᱩᱠᱨᱤ ᱱᱩᱠᱩ ᱫᱚ ᱮᱸ ᱱᱚᱠᱟ ᱠᱚ ᱦᱤᱡᱩᱜ ᱜᱮᱭᱟ ᱵᱚᱪᱷᱚᱨ ᱫᱤᱱ ᱨᱮ, ᱵᱟᱫᱷᱟ ᱫᱚᱠᱚ ᱦᱤᱡᱩᱜ ᱜᱮᱭᱟ ᱠᱚ ᱛᱟᱞᱦᱮ ᱞᱟᱹᱭᱫᱟ ᱱᱮᱜ-ᱮ ᱱᱮᱛᱟᱨ ᱜᱮ ᱧᱮᱞ ᱧᱮᱞ ᱧᱟᱢᱚᱜ ᱠᱟᱱᱟ ᱜᱮ ᱮᱸᱜ ᱮᱸ ᱠᱚ ᱦᱤᱡᱩᱜ ᱠᱟᱱᱟ ᱵᱟᱠᱷᱟᱱ ᱞᱟᱦᱟ ᱛᱮᱫᱚ ᱯᱟᱹᱦᱤᱞ ᱫᱚ ᱵᱟᱝᱠᱚ ᱦᱤᱡᱩᱜ ᱛᱟᱦᱮᱱᱟ ᱡᱚᱠᱷᱚᱱ ᱦᱩᱰᱤᱧ ᱛᱟᱦᱮᱸᱜ ᱠᱟᱱᱟ ᱩᱱᱟᱹᱜ ᱫᱚ ᱢᱟᱱᱮ ᱞᱟᱹᱭ ᱵᱟᱲᱟ ᱦᱚ ᱵᱟᱞᱤᱧ ᱛᱟᱞᱦᱮ ᱱᱚᱣᱟ ᱫᱚ ᱫᱚᱞ ᱠᱷᱚᱱᱟᱜ ᱠᱚ ᱥᱟᱦᱟᱜᱼᱟ ᱥᱮ ᱵᱷᱤᱱᱟᱹ ᱜᱚᱫᱚᱜ ᱟᱠᱚ, ᱟᱯᱟᱛᱚᱜᱼᱟ ᱛᱚᱠᱷᱚᱱ ᱠᱚ ᱮᱸ ᱫᱟᱬᱟ ᱛᱮᱠᱚ ᱦᱮᱡ ᱜᱚᱫᱚᱜ ᱠᱟᱱ ᱜᱮᱭᱟ ᱠᱚ᱾
ᱦᱳᱭ ᱦᱳᱭ᱾
ᱦᱮᱸ᱾